ᱦᱮᱞᱳ
ᱦᱮᱞᱳ ᱵᱟᱝ ᱟᱸᱡᱚᱢᱚᱜ ᱠᱟᱱᱟ
ᱦᱮᱸ ᱱᱮᱛᱚᱜ ᱟᱸᱢᱚᱜ ᱠᱟᱱᱟ
ᱚ ᱡᱚᱢᱫᱟᱹᱧ ᱤᱧᱦᱚᱸ
ᱦᱮᱸ ᱚᱻ ᱤᱭᱟᱹᱧ ᱞᱟᱹᱭᱮᱫ ᱛᱟᱦᱮᱸᱱᱟ ᱚ ᱪᱮᱫ ᱯᱮ ᱪᱤᱠᱟᱹᱭᱮᱫ ᱛᱚ
ᱚ ᱱᱤᱛᱚᱜ ᱫᱚ ᱜᱮ ᱠᱟᱹᱢᱤᱞᱮ ᱦᱮᱡ ᱟᱠᱟᱱᱟ ᱠᱟᱹᱢᱤ ᱠᱟᱱᱟᱞᱮ
ᱚ ᱟᱪᱪᱷᱟ ᱥᱟᱰᱮ ᱜᱮ ᱢᱮᱱᱟᱜ ᱢᱮᱭᱟ ᱛᱟᱦᱚᱞᱮ ᱠᱟᱹᱢᱤ ᱨᱮᱜᱮ
ᱦᱳᱭ ᱚᱸᱰᱮ ᱜᱮ
ᱦᱮᱸ ᱤᱭᱟᱹ ᱫᱚᱯᱮ ᱡᱚᱢ ᱤᱫᱤᱭ ᱠᱟᱫᱟ ᱫᱟᱠᱟ ᱠᱚ
ᱦᱚᱸ ᱥᱮᱛᱟᱜ ᱨᱮᱞᱮ ᱡᱚᱢ ᱟᱠᱟᱫᱟ ᱡᱚ ᱠᱟᱛᱮ ᱞᱮᱛᱩᱟᱹᱜᱼᱟ ᱠᱷᱟᱹᱞᱤ ᱪᱞᱟᱟᱜ ᱟᱨᱚ
ᱚ ᱤᱭᱟᱹ ᱛᱤᱠᱤᱱ ᱵᱮᱲᱟ ᱞᱟᱧᱪ ᱠᱚ ᱮᱢᱟ ᱯᱮᱭᱟ ᱟᱨᱚ
ᱦᱳᱭ ᱛᱤᱠᱤᱱ ᱠᱚᱢᱟ ᱞᱮᱭᱟ ᱟᱨᱚ ᱚᱲᱟᱜ ᱜᱮ ᱱᱟᱜ ᱢᱮᱭᱟ ᱟᱢ ᱫᱚ
ᱦᱩᱸ ᱤᱧ ᱫᱚ ᱚᱲᱟᱜ ᱨᱮᱜᱮ ᱢᱤᱱᱟᱹᱧᱟ ᱦᱮᱸ ᱟᱨ ᱛᱟᱦᱚᱞᱮ ᱤᱭᱟᱹ ᱫᱚ ᱪᱮᱫ ᱠᱚ ᱞᱟᱹᱭᱟ
ᱠᱟᱹ ᱫᱚ
ᱟᱹᱞᱤᱧ ᱫᱚ ᱢᱟ ᱛᱟᱞᱤᱧ ᱢᱮᱱᱟᱜ ᱞᱤᱧ ᱜᱮᱭᱟ ᱚᱲᱟᱜ ᱨᱮᱜᱮ ᱱᱤᱛᱚᱜ ᱫᱚ ᱱᱤᱛ ᱫᱚ ᱠᱟᱹᱢᱤ ᱵᱟᱹᱱᱩᱜ ᱟᱛᱚ ᱪᱮᱫ ᱦᱚᱸ ᱦ ᱤᱭᱟᱹ ᱦᱩᱭ ᱟᱠᱟᱱᱟ ᱪᱮᱫ ᱠᱚ ᱞᱟᱹᱭᱟ ᱦᱮᱸ
ᱪᱮᱫ
ᱚ ᱤᱭᱟᱹ ᱛᱚᱞᱟ ᱠᱚ ᱦᱩᱭᱩᱜ ᱠᱟᱱᱟ ᱱᱚᱜᱚᱭ ᱢᱟᱨᱟᱝ ᱦᱮᱡ ᱟᱠᱟᱱᱟ ᱤᱭᱟᱹ ᱦᱩᱭᱩᱜᱭᱼᱟ ᱧᱮᱞ ᱦᱩᱭᱩᱜᱼᱟ ᱨᱚᱦᱚᱭ ᱦᱩᱭᱩᱜᱼᱟ ᱟᱣᱨᱤ ᱱᱤᱛᱚᱜᱜ ᱫᱚ ᱦᱟᱸᱜ ᱟᱹᱣᱨᱤ ᱦᱩᱭᱩᱜᱼᱟ ᱢᱚᱴᱟᱢᱩᱴᱤ ᱱᱤᱛᱚᱜ ᱫᱚ ᱯᱷᱟᱸᱠᱟ ᱜᱮᱭᱟᱞᱤᱧ ᱦᱜ ᱱᱤᱛᱚᱜ ᱫᱚ ᱚᱲᱟᱜ ᱨᱮᱜᱮ ᱢᱮᱱᱟᱜ ᱞᱤᱧᱟ ᱟᱫᱚ ᱱᱚᱜ ᱚᱭ ᱫᱟᱜ ᱮᱫ ᱛᱟᱦᱮᱸᱱᱟ ᱛᱚ ᱥᱮᱛᱟᱜ ᱠᱷᱚᱱᱮ ᱫᱟᱜᱮᱫ ᱛᱟᱦᱮᱸᱼᱟ ᱟᱫᱚ ᱚᱱᱟ ᱠᱚ ᱪᱟᱞᱟᱣ ᱞᱮᱱᱟ ᱢᱤᱫ ᱜᱷᱟᱹᱲᱤᱡ ᱵᱟᱹᱫ ᱠᱚ ᱧᱮᱞ ᱟᱹᱜᱩ ᱠᱮᱫᱟᱭ ᱱᱤᱛᱚᱜ ᱫᱚ ᱢᱮᱱᱟᱭ ᱜᱮᱭᱟ ᱚᱲᱟᱜ ᱨᱮᱜᱮ ᱦᱮᱸ
ᱟᱨ ᱦᱟᱱᱮ ᱤᱭᱟᱹ ᱨᱩᱣᱟᱹᱜ ᱠᱟᱱ ᱛᱟᱦᱮᱸᱫ ᱫᱚ ᱫᱚ ᱵᱷᱟᱜᱮᱭᱮᱱᱟᱭ ᱥᱮ ᱵᱟᱝ ᱢᱟᱢᱟ ᱟᱭᱳ ᱨᱩᱣᱟᱹᱜ ᱠᱟᱱ ᱛᱟᱦᱮᱸᱫ ᱫᱚ
ᱢᱟᱢᱟᱭᱩ ᱩᱱᱤ ᱢᱚᱴᱟᱢᱩᱴᱤ ᱢᱮᱱᱟᱭᱟ ᱟᱫᱚ ᱦᱛᱩᱭᱮ ᱠᱟᱱ ᱜᱮᱭᱟ ᱛᱤ ᱠᱚ ᱡᱟᱸᱜᱟ ᱠᱚ ᱟᱨ ᱤᱭᱟᱹ ᱵᱟᱭ ᱜᱤᱛᱤᱡ ᱫᱟᱲᱮᱭᱟᱜ ᱠᱟᱱᱟ ᱯᱟᱨᱠᱚᱢ ᱠᱟᱹᱴᱤᱡ ᱜᱷᱟᱸᱡᱚᱞᱚᱢ ᱧᱚᱜ ᱟᱠᱛᱟ ᱚᱱᱟᱛᱮ ᱞᱟᱹᱭᱮᱫ ᱛᱟᱦᱮᱸᱟᱸᱱᱟᱰᱮ ᱦᱟᱴ ᱨᱮ ᱢᱤᱫᱴᱮᱱ ᱯᱟᱨᱠᱚᱢ ᱧᱮᱞ ᱤᱧ ᱵᱮᱤᱱ ᱞᱟᱹᱭᱮᱫ ᱛᱟᱦᱮᱸᱱᱟ ᱟᱫᱚ ᱚᱱᱟᱜ ᱜᱮ ᱪᱟᱞᱟᱟᱜ ᱦᱩᱭᱩᱜ ᱞᱟᱹᱜᱤᱫᱼᱟ ᱱᱤᱭᱟᱹ ᱵᱟᱨ ᱦᱚᱸ ᱦᱤᱡᱩᱜ ᱠᱟᱱ ᱥᱩᱠᱨᱚ ᱵᱟᱨ
ᱚ
ᱠᱟᱹᱴᱤᱡ ᱡᱟᱸᱜᱟ ᱠᱚ ᱛᱤ ᱠᱚ ᱦᱟᱹᱥᱩᱭ ᱠᱟᱱ ᱜᱮᱭᱟ ᱟᱨ ᱦᱮᱡ ᱦᱚᱸ ᱦᱮᱡ ᱞᱮᱱᱟᱭ ᱴᱳᱴᱳ ᱛᱮ ᱱᱩᱭ ᱤᱭᱟᱹ ᱰᱟᱠᱛᱟᱨ ᱴᱷᱮᱱ ᱮ ᱦᱮᱡ ᱞᱮᱱᱟᱭ ᱟᱵᱚ ᱱᱚᱸᱰᱮ
ᱚ
ᱦᱚᱸ ᱱᱚᱸᱰᱮ ᱜᱮᱛᱚᱭ ᱧᱮᱞ ᱦᱚᱪᱚᱼᱟ ᱱᱩᱭ ᱰᱟᱠᱛᱟᱨ ᱴᱷᱮᱱ ᱜᱮ
ᱦᱳᱭ ᱩᱱᱤ ᱴᱷᱮᱱ ᱜᱮ ᱟᱨ ᱧᱮᱞ ᱦᱚᱪᱚᱜ ᱠᱟᱱ ᱛᱟᱦᱮᱸᱫ ᱟᱭ ᱟᱫᱚ ᱤᱫᱤᱭᱟᱱᱟ ᱨᱟᱱ ᱠᱚ ᱟᱫᱚ ᱠᱚᱭᱮᱠ ᱫᱤᱱ ᱞᱟᱦᱟ ᱜᱮ ᱵᱟᱨᱫᱤᱱ ᱞᱟᱦᱟ ᱜᱟᱱ
ᱚᱢ
ᱢᱚᱴᱟᱢᱩᱴᱤ ᱴᱷᱤᱠ ᱜᱮᱭᱟᱭ ᱟᱫᱚ ᱚᱱᱮ ᱛᱤ ᱡᱟᱝᱜᱟ ᱠᱚᱜᱮ ᱠᱟᱹᱴᱤᱡ ᱦᱟᱹᱥᱩᱭ ᱠᱟᱱᱟ
ᱚ
ᱦᱢ ᱦᱮᱸ ᱚᱱᱠᱟ ᱱᱤᱛᱚᱜ ᱫᱚ ᱩᱱᱟᱹᱜ ᱩᱱᱟᱹᱜ ᱠᱷᱟᱨᱟ ᱫᱚ ᱵᱟᱝ ᱟᱨᱠᱤ ᱢᱚᱴᱟᱢᱩᱴᱤ ᱛᱟᱲᱟᱢ ᱵᱟᱲᱟᱭ ᱫᱟᱭ
ᱦᱮᱸ
ᱟᱨ ᱟᱨ ᱤᱭᱟᱹ ᱫᱚ ᱪᱮᱫ ᱠᱚ ᱞᱟᱹᱭᱟ ᱤᱭᱟᱹ ᱫᱚ ᱟᱨ ᱟᱯᱮ ᱫᱚ ᱛᱟᱦᱚᱞᱮ ᱛᱤᱨᱮ ᱴᱤᱯᱷᱤᱱ ᱫᱚ ᱛᱟᱯᱮ
ᱴᱤᱯᱷᱤᱱ ᱫᱚ ᱦᱩᱭ ᱟᱠᱟᱱᱟ ᱥᱮᱛᱟᱜ ᱨᱮ ᱡᱚᱢ ᱠᱟᱛᱮ ᱜᱮᱞᱮ ᱦᱮᱡ ᱟᱠᱟᱱᱟ ᱟᱫᱚ ᱱᱤᱛᱚᱜ ᱫᱟᱠᱟ ᱡᱚᱢ ᱦᱟᱸᱜ ᱠᱷᱟᱱ ᱛᱤᱠᱤᱱ ᱞᱮ ᱪᱟᱞᱟᱜᱼᱟ ᱮᱠᱴᱟ ᱥᱮᱫ ᱛᱤᱱᱟᱹᱜ ᱜᱟᱱ ᱵᱟᱡᱟᱣ ᱱᱟ ᱦᱟᱸᱜ ᱫᱟᱠᱟ ᱡᱚᱢ ᱞᱮ ᱪᱟᱞᱟᱜᱼᱟ ᱛᱤᱠᱤᱱ
ᱟᱪᱪᱷᱟ ᱦᱢ ᱦᱢ
ᱦᱚᱭ ᱫᱩᱴᱟ ᱥᱮᱫ ᱟᱨᱦᱚᱞᱮ ᱦᱤᱡᱩᱜ ᱛᱮᱞᱮ ᱡᱚᱭᱮᱱᱟ ᱦᱟᱸᱜ ᱠᱷᱟᱱ ᱠᱟᱹᱢᱤ
ᱦᱩᱸ ᱚᱸᱰᱮ ᱧᱮᱞ ᱞᱟᱹᱜᱤᱫ ᱦᱚᱸ ᱡᱟᱹᱱᱤᱡ ᱦᱚᱲ ᱠᱚ ᱛᱟᱦᱮᱱᱟ ᱦᱮᱸ ᱵᱟᱝ ᱪᱮᱫᱠᱟ ᱛᱮ ᱵᱟᱯᱮ ᱠᱟᱹᱢᱤᱭ ᱫᱟ
ᱦᱚᱸ ᱛᱟᱦᱮᱱᱟᱠᱚ ᱩᱱᱠᱩ ᱴᱷᱤᱠᱟᱹᱫᱟᱨ ᱠᱚ ᱛᱟᱦᱮᱱᱟ ᱚᱠᱟ ᱞᱮᱠᱟ ᱠᱟᱹᱢᱤ ᱦᱩᱭᱩᱜᱼᱟ ᱚᱱᱟᱠᱚ ᱞᱟᱹᱭᱟᱠᱚ
ᱦᱩᱸ ᱚ
ᱟᱨ ᱚᱸᱰᱮ ᱟᱵᱚ ᱚᱸᱰᱮ ᱤᱭᱟᱹ ᱤᱭᱟᱹ ᱵᱳᱞ ᱦᱮᱸ
ᱦᱮᱸ ᱞᱟᱹᱭᱞᱮᱢ ᱢᱟ
ᱞᱟᱹᱭ ᱮᱫ ᱟᱹᱧ ᱟᱵᱚ ᱚᱸᱰᱮ ᱤᱭᱟᱹ ᱵᱚᱞ ᱠᱷᱮᱞ ᱦᱩᱭᱩᱜᱼᱟ ᱢᱮᱱᱛᱮ ᱫᱚ ᱦᱩᱭᱮᱱᱟ ᱥᱮ ᱵᱟᱝ
ᱱᱚᱸᱰᱮ ᱩᱱᱠᱩ ᱞᱟᱹᱭ ᱫᱚᱠᱚ ᱞᱟᱹᱭ ᱵᱟᱲᱟᱭᱮᱫ ᱛᱟᱸᱦᱮᱫ-ᱟ ᱛᱷᱩᱛᱤᱭᱮᱫ ᱛᱟᱸᱦᱮᱜ ᱟᱠᱚ ᱟᱫᱚ ᱟᱹᱣᱨᱤ ᱠᱚ ᱠᱚᱴᱟᱭᱟ ᱦᱟᱸᱜ ᱛᱟᱹᱨᱤᱠᱷ ᱫᱚ ᱛᱚᱵᱮ ᱛᱚᱵᱮ ᱦᱩᱭᱩᱜᱼᱟ ᱟᱸᱡᱚᱢ ᱫᱟᱢ
ᱨᱚᱲ ᱠᱟᱱᱟ
ᱚ ᱞᱟᱹᱭ ᱫᱟᱹᱧ ᱞᱟᱹᱭ ᱫᱚᱠᱚ ᱞᱟᱹᱭᱫᱟ ᱟᱫᱚ ᱤᱭᱟᱹᱜᱮ ᱟᱹᱣᱨᱤ ᱠᱚ ᱪᱟᱸᱫᱟ ᱠᱚ ᱟᱣᱨᱤᱠᱚ ᱜᱚᱴᱟᱭᱟ ᱦᱟᱯᱮ ᱟᱸᱡᱚᱢ ᱫᱟᱢ
ᱚ ᱦᱮᱸ ᱱᱤᱛᱳᱜ ᱠᱟᱹᱡ ᱰᱤᱥᱴᱟᱵᱽᱫᱟᱭ ᱴᱟᱣᱟᱨ
ᱚ ᱟᱨᱤᱧ ᱞᱟᱹᱭ ᱫᱟ ᱢᱟ ᱢᱟᱢᱟ ᱪᱟᱞᱮ ᱪᱟᱞᱟᱣ ᱟᱠᱟᱱ ᱫᱚᱭ ᱠᱟᱹᱢᱤ ᱚᱰᱮ ᱡᱟᱦᱟᱸᱢ ᱠᱟᱹᱢᱤᱭᱮᱫ ᱫᱚ ᱚᱸᱰᱮ ᱪᱮᱫᱠᱟ ᱢᱮᱱᱟᱭᱟ?
ᱚ ᱦᱮᱸ ᱦᱮᱸ ᱴᱷᱤᱠ ᱜᱮ ᱦᱮᱱᱟᱭᱟ
ᱢᱟᱢᱟᱭᱩ ᱠᱩᱞᱤᱧ ᱠᱟᱱ ᱛᱟᱦᱮᱸᱫ-ᱟᱭ ᱦᱮᱡ ᱞᱮᱱ ᱫᱚᱭ ᱨᱟᱱ ᱤᱫᱤ ᱞᱟᱹᱭ ᱮᱫᱟᱭ ᱪᱮᱫ ᱞᱮᱠᱟ ᱢᱮᱱᱟᱭᱟ
ᱚ ᱩᱱᱤᱜᱮ ᱞᱟᱹᱭ ᱮᱫ ᱛᱟᱦᱮᱸ ᱟᱨᱠᱤ ᱨᱩᱣᱟᱹᱜ ᱠᱟᱱᱟᱭ ᱯᱷᱳᱱᱟᱫᱮ ᱛᱟᱦᱮᱱᱟᱠᱚ ᱢᱟᱢᱤ ᱯᱷᱳᱱ ᱞᱮᱫᱟᱭ
ᱦᱚᱸ
ᱚᱱᱟᱛᱮᱧ ᱵᱟᱰᱟᱭᱟ ᱨᱩᱣᱟᱹ ᱠᱟᱛᱷᱟ ᱫᱚ
ᱦᱩᱸ
ᱟᱨ ᱤᱭᱟᱹ ᱚᱲᱟᱜ ᱨᱮᱜᱮ ᱦᱮᱱᱟᱜ ᱢᱮᱭᱟ ᱛᱚ
ᱱᱤᱛᱚᱜ ᱫᱚ ᱚᱲᱟᱜ ᱨᱮᱜᱮ ᱢᱤᱱᱟᱹᱧᱟ ᱦᱚᱜᱼᱚᱭ ᱫᱟᱠᱟ ᱠᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱤᱭᱟᱹ ᱞᱤᱧ ᱩᱛᱩ ᱞᱮᱫᱟ ᱛᱟᱦᱮᱸᱧ ᱫᱚ ᱯᱚᱴᱚᱞ ᱵᱷᱟᱹᱡᱤ
ᱤᱭᱟᱹ ᱠᱤᱱ
ᱨᱚᱦᱚᱲ ᱫᱟᱠᱟ ᱥᱟᱞᱟᱜ ᱵᱷᱟᱜᱮ ᱜᱮ ᱵᱩᱡᱷᱟᱹᱜ ᱠᱟᱱᱟ ᱡᱚᱢ ᱦᱩᱭ ᱮᱱᱟ ᱟᱯᱮ ᱫᱚ ᱪᱮᱫ ᱠᱚ ᱩᱛᱩ ᱠᱟᱜ ᱯᱮᱭᱟ ᱛᱮᱦᱮᱸᱧ
ᱥᱚᱦᱟᱵᱤᱱ ᱡᱟᱹᱱᱤᱡ ᱠᱷᱟᱱ ᱚᱱᱟᱜᱮ ᱵᱤᱥᱤ ᱠᱚ ᱩᱛᱩ ᱟᱞᱮᱭᱟ ᱛᱚ ᱥᱚᱣᱟᱵᱤᱱ ᱨᱟᱥᱮ
ᱚ ᱵᱷᱟᱜᱮ ᱩᱛᱩ ᱠᱟᱱᱟ
ᱦᱩ
ᱟᱨ ᱤᱭᱟᱹ ᱫᱚ ᱵᱟᱠᱚ ᱩᱛᱩᱜ ᱟᱯᱮᱜᱮᱭᱟ ᱡᱤᱞ ᱠᱚ ᱵᱤᱞᱤ ᱠᱚ ᱦᱟᱹᱠᱩ ᱠᱚ
ᱥᱚᱯᱛᱟᱦᱚ ᱨᱮ ᱢᱤᱫ ᱫᱷᱟᱣ ᱚᱱᱟ
ᱚ ᱟᱪᱪᱷᱟ
ᱟᱹᱰᱤ
ᱞᱟᱹᱭ ᱮᱫ ᱛᱟᱦᱮᱱᱧ ᱩᱱᱠᱤᱱ ᱤᱭᱟᱹ ᱢᱤᱦᱩ ᱠᱤᱱ ᱛᱟᱦᱮᱸ ᱠᱟᱱ ᱫᱚ ᱩᱱᱠᱤᱱ ᱡᱟᱦᱟᱸ ᱛᱤᱥ ᱠᱚᱨᱮ ᱮᱢ ᱡᱚᱲᱟ ᱠᱤᱱᱟ ᱥᱤᱭᱳᱜ
ᱦᱳᱭ ᱤᱭᱟᱹ ᱠᱤᱱ ᱦᱩᱭᱩᱜ ᱞᱟᱹᱜᱤᱫ ᱦᱳᱭ ᱱᱤᱭᱟᱹ ᱵᱟᱨ ᱜᱮ ᱮᱦᱚᱵ ᱠᱤᱱ ᱦᱩᱭᱩᱜ ᱞᱟᱹᱜᱤᱫᱟ ᱵᱟᱹᱠᱤᱱ ᱤᱭᱟᱹᱜ ᱠᱟᱱᱟ ᱦᱟᱱᱛᱮ ᱱᱟᱛᱮ ᱠᱤᱱ ᱫᱟᱹᱲᱟ ᱠᱷᱟᱹᱞᱤ ᱚᱱᱟᱛᱮ ᱵᱟᱝ ᱤᱭᱟᱹ ᱦᱩᱭ ᱮᱱᱟ ᱢᱤᱫ ᱫᱤᱱ ᱤᱫᱤ ᱞᱮᱫ ᱠᱤᱱᱟ ᱫᱚᱢᱮᱠᱤᱱ ᱫᱟᱹᱲ ᱠᱮᱫᱟ ᱟᱫᱚ ᱟᱹᱰᱤ ᱠᱚᱥᱴᱚ ᱠᱟᱛᱮᱫ ᱦᱟᱱᱮ ᱜᱷᱮᱨᱟᱣ ᱠᱮᱫ ᱠᱤᱱᱟᱹᱞ ᱞᱮ ᱤᱭᱟᱹ ᱠᱮᱫ ᱠᱤᱱ ᱤᱭᱟᱹ ᱥᱮᱫ ᱠᱤᱱ ᱪᱟᱞᱟᱣ ᱞᱮᱱᱟ
ᱟᱲᱟᱨ ᱞᱟᱫᱮᱭᱟᱠᱤᱱ ᱠᱷᱟᱱᱠᱤᱱ ᱫᱟᱹᱲ ᱮᱫᱟ
ᱦᱚ
ᱚ ᱜᱚᱦᱚᱲ ᱞᱟᱹᱜᱤᱫ ᱤᱫᱤᱭᱮᱢ ᱟᱢ ᱡᱩᱫᱤ ᱤᱫᱤᱭᱮᱢ ᱜᱚᱦᱚᱲ ᱟᱹᱪᱩᱨ ᱠᱮᱫ
ᱦᱳᱭ
ᱜᱚᱲᱚ ᱦᱚᱪᱚ ᱮᱢ ᱟᱨ ᱚᱱᱮ ᱟᱫᱚ ᱵᱟᱠᱤᱱ ᱯᱮᱨᱠᱟᱹᱣ ᱟᱛᱚ ᱩᱱᱠᱤᱱ ᱫᱚ ᱯᱳᱭᱞᱳ ᱫᱚ ᱜᱚᱦᱚᱲ ᱟᱹᱪᱩᱨ ᱠᱤᱱ ᱦᱩᱭᱩᱜᱼᱟ
ᱦᱮᱸ
ᱴᱷᱤᱠ ᱤᱱᱼᱟ ᱮᱭ ᱠᱚᱴᱟ ᱫᱤᱱ ᱫᱚ
ᱟᱪᱪᱷᱟ
ᱮ ᱪᱷᱩᱴᱟᱹᱣ ᱦᱩᱭᱩᱜᱼᱟ ᱟᱨᱠᱤ
ᱦᱮᱸ ᱛᱤᱥᱠᱚ ᱥᱮ ᱤᱭᱟᱹ ᱯᱮᱭᱟ ᱛᱟᱦᱚᱞᱮ ᱪᱷᱩᱴᱤ ᱠᱚᱮᱢᱟ ᱯᱮᱭᱟ
ᱫᱚᱦᱚᱭ
ᱦᱮᱸ
ᱞᱟᱜᱟᱜ ᱟᱛᱚ
ᱦᱳᱭ ᱤᱱᱟᱹ ᱥᱟᱨ ᱠᱚ ᱪᱮᱫ ᱠᱚ ᱮᱢ ᱦᱩᱭᱩᱜ ᱟᱛᱚ ᱪᱮᱫ ᱥᱟᱨ ᱮᱢᱟᱜ ᱦᱳᱭᱳᱜᱼᱟ ᱯᱳᱭᱞᱳ
ᱪᱮᱫ ᱥᱟᱨ ᱠᱚ ᱮᱢ ᱦᱩᱭᱩᱜᱼᱟ ᱞᱟᱹᱭ ᱵᱤᱱ?
ᱪᱮᱫ ᱥᱟᱨ ᱠᱚ ᱮᱢ ᱦᱩᱭᱩᱜᱼᱟ?
ᱫᱚᱥ ᱟᱨ ᱠᱷᱳᱞ ᱢᱳᱞ ᱠᱷᱳᱞ ᱠᱚ ᱾ ᱠᱷᱚᱛ
ᱦᱩᱸ ᱾
ᱠᱟᱹᱴᱤᱡ ᱮᱢ ᱢᱮᱱᱟᱜᱼᱟ ᱛᱚ ᱠᱟᱹᱡ ᱠᱟᱹᱡ ᱫᱚ ᱦᱟᱸᱜ ᱾
ᱦᱩᱸ ᱦᱩᱸ ᱾
ᱠᱟᱹᱡ ᱠᱟᱹᱡ ᱫᱚ ᱠᱷᱚᱛ ᱢᱮᱱᱟᱜᱼᱟ ᱠᱟᱹᱡ ᱠᱟᱹᱡ ᱚᱱᱟ ᱠᱷᱩᱞ ᱮᱢᱟᱜ ᱦᱩᱭᱩᱜᱼᱟ ᱡᱩᱫᱤ ᱟᱨᱚ ᱦᱟᱱᱮ ᱤᱭᱟᱹ ᱮᱢᱟᱜ ᱦᱩᱭᱩᱜᱼᱟ ᱱᱮᱥ ᱫᱚ ᱜᱷᱟᱸᱥ ᱜᱚᱡᱟᱜ ᱨᱟᱱ ᱾
ᱦᱸ ᱜᱷᱟᱸᱥ ᱜᱚᱡᱟᱜ ᱫᱚᱢᱮ ᱦᱮᱸ
ᱤᱱᱠᱟᱹᱜ ᱜᱮ ᱮᱢᱟᱜ ᱦᱩᱭᱩᱜᱼᱟ ᱨᱚᱦᱚᱭ ᱠᱟᱛᱮ ᱟᱨᱠᱤ ᱨᱚᱦᱚᱭ ᱫᱚᱥᱟᱨ ᱦᱤᱞᱳᱜ ᱥᱮ ᱛᱤᱱ ᱫᱤᱱ ᱨᱮᱠᱚ ᱡᱚᱢᱟᱜ ᱫᱚ ᱾
ᱦᱳᱭ ᱦᱳᱭ ᱾
ᱮᱢᱟᱜ ᱦᱩᱭᱩᱜᱼᱟ ᱾
ᱫᱚᱢᱮ ᱜᱷᱟᱥ ᱠᱟᱱᱟ ᱟᱵᱚᱱᱟᱜ ᱤᱭᱟᱹ ᱥᱮᱫ ᱨᱮ ᱵᱟᱲᱜᱮ ᱥᱮᱫ ᱨᱮ ᱡᱟᱦᱟᱸ ᱵᱟᱹᱫᱽ ᱢᱮᱱᱟᱜ ᱛᱟᱵᱚᱱ ᱫᱚ ᱾ ᱵᱟᱲᱜᱮ ᱥᱮᱫ ᱨᱮᱱᱟᱜ ᱵᱟᱹᱫᱽ ᱨᱮᱫᱚ ᱫᱚᱢᱮ ᱜᱷᱟᱸᱥ ᱠᱟᱱᱟ ᱚᱱᱛᱮ ᱱᱟᱜ ᱫᱚ ᱾
ᱱᱤᱛᱚᱜᱟᱜ ᱫᱚ ᱚᱱᱟ ᱫᱚ ᱱᱟᱨᱥᱤ ᱛᱮᱜᱮ ᱪᱟᱵᱟᱜᱼᱟ ᱠᱷᱟᱱ ᱞᱚᱴᱚᱢᱚᱜᱼᱟ ᱦᱟᱸᱜ ᱾ ᱥᱮᱭᱟ ᱚᱱᱟ ᱜᱮ ᱠᱷᱚᱛ ᱨᱮᱱᱟᱜ ᱠᱟᱹᱢᱤᱭᱟ ᱦᱟᱸᱜ ᱥᱮᱭᱟ ᱞᱮᱱᱠᱷᱟᱱ ᱾
ᱦᱩᱸ ᱦᱩᱸ ᱾
ᱟᱫᱚ ᱦᱟᱱᱮ ᱤᱭᱟᱹ ᱜᱮ ᱡᱟᱦᱟᱸ ᱱᱟᱣᱟᱱᱟᱜ, ᱟᱞᱚ ᱚᱢᱚᱱ ᱱᱟᱣᱟᱱᱟᱜ ᱨᱚᱦᱚᱭ ᱯᱚᱨᱮ ᱚᱢᱚᱱᱚᱜᱼᱟᱛᱚ ᱱᱟᱣᱟ ᱨᱟᱱ ᱱᱚᱣᱟ ᱫᱚ ᱟᱨ ᱱᱤᱛᱚᱜ ᱜᱷᱟᱸᱥ ᱠᱟᱱ ᱫᱚ ᱚᱱᱟ ᱫᱚ ᱥᱤ ᱞᱮᱠᱷᱟᱱ ᱜᱮ ᱥᱮᱭᱟᱜᱼᱟ ᱠᱷᱟᱱ ᱥᱤᱥ ᱥᱟᱵᱟᱳ ᱦᱩᱭᱩᱜᱼᱟ ᱾
ᱫᱟᱜ ᱠᱟᱹᱴᱤᱡ ᱠᱚᱢ ᱧᱚᱜ ᱜᱮᱛᱚ ᱚᱱᱟᱜᱮ ᱦᱟᱸᱜ ᱾
ᱥᱮ ᱥᱚᱢᱚᱭ ᱦᱮᱱᱟᱜ ᱜᱮᱛᱚ ᱾
ᱤᱭᱟᱹ
ᱛᱚᱞᱟ ᱠᱩᱪᱤ ᱜᱮᱭᱟ ᱛᱚᱞᱟ ᱠᱚᱦᱚᱸ ᱟᱹᱣᱨᱤ ᱠᱮᱴᱮᱡᱚᱜᱼᱟ ᱾
ᱟᱹᱣᱨᱤ ᱠᱮᱴᱮᱡᱚᱜᱼᱟ ᱦᱩᱱᱟ ᱩᱰᱩᱠ ᱞᱮᱠᱟ ᱫᱚ ᱛᱚᱞᱟ ᱛᱩᱫ ᱞᱮᱠᱟ ᱫᱚ ᱟᱹᱣᱨᱤᱭᱟᱜ ᱦᱟᱸᱜ ᱱᱤᱛᱚᱜ ᱫᱚ ᱾
ᱦᱮᱸ ᱾ ᱜᱟ ᱚᱱᱟ ᱫᱚ ᱠᱮᱴᱮᱡ ᱧᱚᱜ ᱠᱟ ᱠᱟᱛᱮ ᱾
ᱦᱩᱸ᱾
ᱦᱳᱭ ᱪᱮᱫᱮᱠᱟ ᱵᱩᱡᱷᱟᱹᱜ ᱠᱟᱱᱟ ᱠᱚᱴᱷᱤᱱ ᱜᱮᱭᱟ?
ᱦᱮᱸ ᱦᱮᱸ ᱴᱷᱤᱠᱟᱹ ᱫᱟᱨᱟᱜ ᱠᱟᱢᱤ ᱫᱚ ᱠᱟᱹᱴᱤᱡ ᱫᱚ ᱠᱚᱴᱷᱤᱱᱚᱜ ᱤᱱᱠᱟᱹ ᱜᱟᱱᱚᱜᱼᱟ ᱟᱨᱠᱤ ᱠᱩᱴᱷᱤᱱ ᱦᱚᱸ ᱜᱟᱱᱚᱜᱼᱟ ᱠᱟᱹᱢᱤ ᱜᱟᱱᱚᱜᱼᱟ ᱾
ᱦᱩᱸ᱾
ᱛᱟᱦᱮᱸ ᱜᱟᱱᱚᱜᱼᱟ ᱾ ᱴᱤᱠᱟᱹ ᱫᱟᱨᱟ ᱟᱱᱰᱟᱨ ᱨᱮᱫᱚ ᱠᱟᱹᱢᱤ ᱫᱚ ᱠᱟᱹᱡ ᱡᱚᱴᱤᱞᱚᱜ ᱜᱮ ᱠᱚᱴᱷᱤᱱᱚᱜ ᱜᱮᱭᱟ ᱾
ᱦᱮᱸ ᱾ ᱦᱮᱸ ᱾
ᱚᱠᱟ ᱨᱮᱫᱚ ᱦᱮᱱᱟᱜ ᱢᱮᱭᱟ ᱚᱲᱟᱜ ᱨᱮᱜᱮ?
ᱚᱲᱟᱜ ᱨᱮᱜᱮ ᱢᱤᱱᱟᱹᱧᱟ ᱱᱤᱛᱚᱜ ᱫᱚ ᱦᱩᱸ
ᱠᱚ ᱜᱳᱞ ᱟᱠᱟᱫ